ᱦᱟᱞᱳ! ᱦᱮᱸ ᱡᱚᱦᱟᱨ ᱜᱮ ᱛᱟᱨᱯᱚᱨ ᱪᱮᱫ ᱪᱤᱠᱟᱹ ᱵᱟᱲᱟ ᱦᱩᱭᱩᱜ ᱠᱟᱱᱟ?
ᱱᱤᱛᱚᱝ ᱫᱚ ᱚᱲᱟᱜ ᱠᱚᱨᱮ ᱜᱮ, ᱛᱟᱯᱚᱨᱮ ᱟᱢᱜᱮ ᱪᱮᱫ ᱞᱮᱠᱟ ᱱᱟᱯᱟᱭ ᱜᱮ ᱢᱮᱱᱟᱜ ᱢᱮᱭᱟ?
ᱦᱮᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ᱾
ᱦᱩᱸ, ᱟᱪᱪᱷᱟ ᱾ ᱛᱚ ᱤᱭᱟᱹ ᱠᱚ ᱟᱢᱵᱟᱵᱩᱛᱤ ᱠᱚ ᱛᱟᱵ ᱱᱟᱛᱚ ᱪᱮᱫ ᱠᱚᱨᱮ ᱯᱤᱴᱷᱟᱹ ᱵᱟᱲᱟ ᱠᱚ ᱦᱩᱭᱱᱟ ᱛᱚᱵᱮ?
ᱮᱸ ᱟᱢᱵᱟᱵᱩᱛᱤ ᱠᱚᱨᱮ ᱫᱚ ᱟᱞᱮ ᱫᱚ ᱱᱚᱜᱼᱚᱸᱭ ᱠᱟᱨᱟᱦᱤ ᱨᱮᱞᱮ ᱯᱤᱴᱷᱟᱹ ᱠᱮᱫᱟ ᱾
ᱦᱚᱸ ᱾
ᱟᱨ ᱟᱯᱮ ᱫᱚ ᱪᱮᱫ ᱠᱚᱨᱮ ᱯᱮ ᱯᱤᱴᱷᱟᱹ ᱵᱟᱲᱟ ᱠᱮᱫᱟ?
ᱟᱞᱮ ᱱᱚᱛᱮ ᱫᱚ ᱚᱱᱮ ᱢᱮᱲᱦᱮᱫ ᱨᱮᱱᱟᱜ ᱤᱭᱟᱹ ᱨᱮ ᱚᱱᱮ ᱢᱚᱥᱞᱟ ᱠᱚᱠᱚ ᱢᱟᱠᱷᱟ ᱠᱟ ᱛᱮᱜ ᱠᱚ ᱤᱫᱤ ᱜᱮᱭᱟ ᱥᱮ ᱚᱱᱮ ᱚᱝᱠᱟᱱᱟᱜ ᱪᱮᱫ ᱠᱚᱠᱚ ᱞᱟᱹᱭᱟ!
ᱚ ᱟᱪᱪᱷᱟ ᱟᱪᱪᱷᱟ ᱦᱟᱱᱮ ᱡᱟᱦᱟᱸ ᱥᱤᱢᱤᱴ ᱢᱚᱥᱞᱟ ᱠᱚ ᱢᱟᱠᱷᱟ ᱫᱚ!
ᱦᱮᱸ ᱦᱮᱸ ᱦᱩᱭ ᱚᱱᱟᱴᱟᱜ ᱡᱟᱦᱟᱸ ᱫᱟᱞᱟᱱ ᱚᱲᱟᱜ ᱠᱚ ᱡᱩᱛ ᱜᱮᱭᱟ ᱚᱝᱠᱟᱱᱟᱜ ᱨᱮᱞᱮ ᱯᱤᱴᱷᱟᱹ ᱞᱟᱴᱷᱟ ᱠᱮᱫᱟ᱾
ᱚ ᱟᱪᱪᱷᱟ ᱟᱪᱪᱷᱟ, ᱛᱟᱦᱚᱞᱮ ᱪᱮᱫ ᱦᱚᱞᱚᱝ ᱛᱮᱯᱮ ᱯᱤᱴᱷᱟᱹ ᱠᱮᱫᱟ?
ᱦᱚᱞᱚᱝ ᱫᱚ ᱦᱩᱲᱩ ᱦᱚᱞᱚᱝ ᱜᱮ, ᱟᱨ ᱱᱚᱛᱮ ᱫᱚ ᱚᱱᱮ ᱚᱱᱠᱟ ᱥᱟᱠᱟᱢ ᱠᱚᱦᱚᱸ ᱢᱟᱱᱮ ᱠᱤᱨᱤᱧ ᱟᱹᱜᱩᱭ ᱦᱩᱭᱩᱜᱼᱟ ᱟᱨ ᱯᱮᱲᱟ ᱠᱚᱦᱚᱸ ᱢᱮᱱᱟᱜ ᱠᱚ ᱨᱮᱦᱚᱸ ᱢᱟᱱᱮ ᱯᱚᱨᱚᱵᱽ ᱨᱮᱫᱚ ᱡᱷᱟᱹᱞ ᱜᱮᱭᱟ ᱥᱮ ᱟᱫᱚ ᱵᱟᱝ ᱥᱮᱱ ᱵᱟᱲᱟ ᱦᱩᱭ ᱠᱟᱱᱟ ᱚᱱᱛᱮ ᱫᱚ᱾ ᱟᱫᱚ ᱠᱤᱨᱤᱧ ᱠᱟᱛᱮ ᱜᱮ ᱤᱭᱟᱹ ᱦᱩᱭᱩᱜ ᱠᱟᱱᱟ᱾
ᱚ ᱟᱪᱪᱷᱟ ᱟᱪᱪᱷᱟ, ᱥᱟᱠᱟᱢ ᱠᱚᱫᱚ ᱯᱮ ᱠᱤᱨᱤᱧ ᱟᱹᱜᱩᱭᱟ?
ᱦᱮᱸ ᱥᱟᱨᱡᱚᱢ ᱥᱟᱠᱟᱢ ᱱᱚᱛᱮ ᱟᱹᱠᱷᱨᱤᱧ ᱠᱚ ᱟᱹᱜᱩᱭᱟ ᱦᱟᱴ ᱨᱮ ᱚᱱᱟ ᱦᱚᱸ ᱯᱟᱛᱲᱟ ᱵᱩᱫᱷᱤᱞ ᱢᱚᱬᱮ ᱴᱟᱠᱟ ᱯᱤᱥ ᱢᱮ ᱴᱮᱡ ᱢᱤᱫᱴᱮᱱ ᱾
ᱚ ᱟᱪᱪᱷᱟ ᱟᱪᱪᱷᱟ, ᱟᱛᱮ ᱚᱱᱟ ᱟᱯᱮ ᱟᱹᱛᱩ ᱥᱩᱨ ᱥᱩᱯᱩᱨ ᱨᱮᱫᱚ ᱥᱟᱨᱡᱚᱢ ᱵᱤᱨ ᱠᱚᱫᱚ ᱵᱟᱹᱱᱩᱜᱼᱟ?
ᱮᱸᱻ ᱢᱮᱱᱟᱜ ᱨᱮᱦᱚᱸ ᱢᱟᱱᱮ ᱵᱟᱜᱟᱱ ᱢᱮᱱᱟᱜᱼᱟ, ᱵᱟᱜᱟᱱ ᱨᱮᱫᱚ ᱟᱨ ᱵᱟᱠᱚ ᱵᱚᱞᱚ ᱦᱚᱪᱚᱣᱟᱜ ᱜᱮᱭᱟ ᱥᱮ ᱚᱸᱰᱮ ᱮᱠᱞᱟ ᱛᱮ ᱵᱟᱜᱟᱱ ᱠᱟᱜᱼᱟ ᱩᱱᱤ ᱾ ᱩᱱᱤ ᱦᱚᱸᱭ ᱟᱹᱠᱷᱨᱤᱧ ᱜᱮᱭᱟ ᱥᱟᱠᱟᱢ ᱠᱚᱫᱚ, ᱟᱨ ᱵᱚᱲᱚ ᱟᱠᱟᱱ ᱛᱟᱭᱟ ᱫᱟᱨᱮ ᱠᱚ ᱱᱤᱛᱚᱝ ᱫᱚ ᱚᱱᱠᱟ ᱫᱚ ᱵᱟᱝ ᱜᱟᱱᱚᱜ ᱠᱟᱱᱟ᱾
ᱚ ᱟᱪᱪᱷᱟ ᱟᱪᱪᱷᱟ ᱚᱝᱠᱟ ᱯᱤᱴᱷᱟᱹ ᱞᱮᱠᱟᱱᱟᱜ ᱥᱟᱠᱟᱢ ᱫᱚ ᱵᱟᱝ ᱥᱟᱠᱟᱢᱚᱜ ᱠᱟᱱᱟ ᱦᱟᱲᱟᱢ ᱦᱟᱲᱟᱢ ᱥᱟᱠᱟᱢ ᱛᱚ ᱢᱟᱨᱟᱝ ᱫᱟᱨᱮ ᱱᱟᱹᱲᱤ ᱡᱟᱧᱡᱽᱨᱟ ᱡᱟᱧᱡᱽᱨᱟ᱾
ᱦᱮᱸ ᱟᱨ ᱠᱟᱹᱴᱤᱡᱚᱜᱼᱟ ᱥᱮ ᱥᱟᱠᱟᱢ ᱫᱚ ᱵᱚᱲᱚ ᱞᱮᱝᱠᱷᱟᱱ ᱫᱟᱨᱮ ᱠᱚ᱾
ᱦᱳᱭ ᱦᱳᱭ, ᱟᱨ ᱚᱱᱮ ᱰᱷᱤᱝᱠᱤ ᱨᱮᱯᱮ ᱞᱟᱹᱦᱩᱫ ᱠᱮᱫᱟ ᱦᱚᱞᱚᱝ ᱫᱚ ᱥᱮ ᱢᱤᱥᱤᱱ ᱠᱚᱨᱮ?
ᱮᱸ ᱱᱚᱛᱮ ᱫᱚ, ᱰᱷᱤᱝᱠᱤ ᱫᱚ ᱵᱟᱝ ᱧᱮᱞ ᱵᱟᱲᱟ ᱦᱩᱭ ᱟᱱᱟ, ᱱᱛᱮ ᱫᱚ ᱚᱱᱮ ᱦᱚᱞᱚᱝ ᱠᱚᱫᱚ, ᱢᱤᱥᱤᱱ ᱠᱷᱚᱱᱟᱜ ᱜᱮ ᱮᱱᱛᱮ ᱡᱟᱦᱟᱸ ᱨᱮ ᱦᱩᱲᱩ ᱠᱚ ᱞᱟᱹᱦᱩᱫ ᱵᱟᱲᱟᱭ ᱦᱩᱭᱩᱜ ᱠᱟᱱᱟ, ᱚᱸᱰᱮ ᱜᱮ ᱞᱟᱹᱦᱩᱫ ᱟᱹᱜᱩ ᱦᱩᱭᱱᱟ ᱦᱚᱞᱚᱝ ᱠᱚᱫᱚ᱾
ᱚᱻ ᱟᱪᱪᱷᱟ ᱟᱪᱪᱷᱟ, ᱟᱨ ᱟᱞᱮ ᱱᱚᱱᱛᱮ ᱢᱟ ᱚᱱᱠᱟ ᱢᱤᱥᱤᱱ ᱠᱚᱫᱚ ᱵᱟᱹᱱᱩᱜᱼᱟ, ᱰᱷᱤᱝᱠᱤ ᱨᱮᱜᱮ ᱞᱟᱹᱦᱩᱫ ᱫᱟᱞᱮ ᱦᱚᱞᱚᱝ ᱠᱚ᱾ ᱟᱨ ᱚᱱᱟ ᱛᱮᱜᱮ ᱯᱤᱴᱷᱟᱹ ᱵᱟᱲᱟᱭ ᱦᱩᱭᱩᱜ ᱠᱟᱱᱟ᱾
ᱟᱪᱪᱷᱟ ᱰᱷᱤᱝᱠᱤ ᱫᱚ ᱢᱟᱱᱮ ᱪᱮᱫ ᱞᱮᱠᱟᱱᱟᱜ, ᱚᱱᱟ ᱫᱚ ᱪᱮᱫ ᱛᱮᱠᱚ ᱡᱩᱛᱟ? ᱢᱟᱱᱮ, ᱚᱱᱟ ᱦᱚᱸ ᱢᱟᱱᱮ ᱵᱟᱡᱟᱨ ᱠᱚᱨᱮ ᱧᱟᱢᱚᱜᱼᱟ ᱰᱷᱤᱝᱠᱤ ᱠᱤᱨᱤᱧ ᱛᱮ ᱥᱮ, ᱚᱱᱟ ᱫᱚ ᱪᱮᱠᱟ ᱱᱤᱡᱮ ᱛᱮ ᱡᱩᱛ ᱞᱟᱜᱟᱜᱼᱟ?
ᱱᱚᱣᱟ ᱰᱷᱤᱝᱠᱤ ᱫᱚ ᱵᱟᱡᱟᱨ ᱠᱚᱨᱮ ᱫᱚ ᱱᱮᱛᱟᱨ ᱫᱚ ᱵᱟᱝ ᱧᱟᱢᱚᱜ ᱠᱟᱱᱟ᱾ ᱞᱟᱦᱟ ᱛᱮᱫᱚ ᱚᱱᱠᱟ ᱵᱮᱱᱟᱣ ᱛᱟᱦᱮᱸᱫ ᱠᱚ, ᱞᱟᱹᱭ ᱟᱠᱚ ᱠᱷᱟᱱ ᱜᱮ ᱱᱚᱝᱠᱟ, ᱢᱤᱫᱴᱮᱱ ᱵᱮᱱᱟᱣ ᱟᱞᱮ ᱯᱮ᱾
ᱟᱪᱪᱷᱟ,
ᱟᱨ ᱟᱞᱮ ᱫᱱᱟᱜ ᱟᱹᱛᱩ ᱚᱲᱟᱜ ᱨᱮᱱ ᱡᱚᱛᱚ ᱦᱚᱲ ᱠᱟᱹᱴᱤᱡ ᱠᱚ, ᱚᱱᱟ ᱠᱚᱫᱚ ᱠᱚ ᱵᱟᱲᱟᱭ ᱜᱮᱭᱟ ᱢᱤᱥᱛᱨᱤ ᱧᱚᱜ ᱜᱮᱭᱟ ᱠᱚ᱾ ᱱᱤᱡᱮ ᱛᱮᱜᱮ ᱠᱚ ᱵᱮᱱᱟᱣᱟ᱾
ᱚ, ᱚ ᱟᱪᱪᱷᱟ ᱚᱱᱟ ᱫᱚ ᱪᱮᱫ ᱢᱟᱱᱮ ᱚᱠᱟ ᱞᱮᱠᱟᱱᱟᱜ ᱠᱟᱱᱟ ᱚᱱᱟ ᱫᱚ, ᱡᱟᱦᱟᱱᱟᱜ ᱢᱟᱱᱮ ᱟᱞᱟᱫᱟ ᱢᱟᱱᱮ ᱡᱟᱦᱟᱱᱟᱜ ᱛᱮᱠᱚ ᱡᱩᱛᱟ, ᱥᱮ ᱪᱮᱫ ᱠᱚ ᱢᱟᱱᱮ ᱢᱮᱲᱦᱮᱫ ᱠᱚ ᱦᱟᱱᱟ ᱱᱟᱣᱭᱟ ᱠᱚ, ᱢᱟᱱᱮ ᱟᱹᱰᱤ ᱦᱟᱹᱵᱤ ᱡᱟᱹᱵᱤ ᱛᱮᱠᱚ ᱡᱩᱛ ᱜᱮᱭᱟ ᱥᱮ, ᱡᱮᱢᱚᱱ ᱚᱱᱟ ᱡᱟᱦᱟᱸ ᱚᱱ ᱞᱟᱹᱦᱩᱫ ᱮᱜ ᱱᱮᱛᱟᱨ ᱢᱤᱥᱤᱱ ᱛᱮ, ᱚᱱᱟ ᱠᱚᱢᱟ ᱤᱭᱟᱹ ᱠᱟᱱᱟ ᱢᱮᱲᱦᱮᱫ ᱠᱟᱱᱟ ᱚᱱᱟ ᱫᱚ, ᱦᱟᱱᱮ ᱟᱹᱪᱩᱨᱚᱜᱼᱟ ᱯᱷᱮᱱ ᱞᱮᱠᱟ ᱚᱱᱟᱨᱮ ᱜᱩᱸᱰᱟᱹᱜᱼᱟ᱾
ᱵᱟᱝ ᱵᱟᱝ, ᱱᱚᱣᱟ ᱫᱚ ᱮᱠᱫᱚᱢ ᱯᱩᱨᱟᱹ ᱟᱞᱟᱫᱟ ᱜᱮᱭᱟ ᱱᱚᱣᱟ ᱫᱚ᱾ ᱱᱚᱣᱟ ᱫᱚ ᱯᱩᱨᱟᱹ ᱠᱟᱴᱷ ᱨᱮᱱᱟᱜ ᱠᱟᱱᱟ, ᱢᱤᱫᱴᱟᱝ ᱠᱟᱴ ᱢᱳᱴᱟᱥᱳᱚᱴᱟ ᱧᱚᱜ, ᱟᱨ ᱚᱱᱟ ᱜᱮᱫ ᱠᱟᱛᱮ ᱥᱮᱨᱚᱠᱚᱢ ᱯᱩᱱ ᱠᱩᱱ ᱜᱮᱫ ᱦᱩᱭᱩᱜᱼᱟ᱾ ᱟᱨ ᱚᱱᱠᱟ ᱡᱮᱞᱮᱧ ᱧᱚᱜ ᱛᱟᱦᱮᱱ ᱢᱟ, ᱟᱨ ᱚᱱᱠᱟ ᱟᱴᱷᱮᱬᱮ ᱠᱟᱜ ᱦᱩᱭᱩᱜᱼᱟ ᱛᱟᱞᱟᱨᱮ, ᱢᱟᱱᱮ ᱵᱟᱱᱟᱨ ᱫᱷᱟᱨᱮ ᱰᱷᱤᱝᱠᱩ ᱩᱜ ᱵᱟᱱᱟ ᱫᱷᱟᱨᱮ ᱰᱷᱤᱝᱠᱩᱜ ᱢᱟ᱾ ᱟᱨ ᱢᱤᱫ ᱫᱷᱟᱨᱮ ᱫᱚ ᱚᱱᱟ ᱡᱟᱦᱟᱸ, ᱠᱩᱴᱟᱹᱢᱚᱜ ᱢᱟ ᱦᱚᱞᱚᱝ᱾ ᱚᱱᱠᱟᱱᱟᱜ ᱚᱱᱟ ᱫᱷᱟᱨᱮ ᱵᱟᱹᱭᱥᱟᱹᱣ ᱦᱩᱭᱩᱜᱼᱟ, ᱠᱟᱰ ᱡᱚᱭᱮᱱ ᱠᱟᱛᱮᱫ ᱟᱨ ᱚᱱᱟ ᱰᱚᱜᱽ ᱴᱷᱮᱱ ᱢᱮᱲᱦᱮᱫ ᱨᱮᱱᱟᱜ ᱯᱟᱛ ᱵᱟᱹᱭᱥᱟᱹᱣᱟᱜ ᱦᱳᱭᱳᱜᱼᱟ᱾
ᱚ ᱢᱟᱱᱮ ᱡᱟᱦᱟᱸ ᱴᱷᱮᱱ ᱢᱟᱱᱮ, ᱚᱱᱟ ᱪᱟᱣᱞᱮ ᱠᱚ ᱦᱩᱲᱩᱝ ᱵᱚᱱ ᱚᱸᱰᱮ ᱫᱚ ᱢᱟᱱᱮ ᱢᱮᱲᱦᱮᱫ ᱜᱮ ᱛᱟᱦᱮᱱᱟ?
ᱦ ᱚᱱᱟ ᱯᱩᱨᱟᱹ ᱴᱟ ᱫᱚ ᱵᱟᱝ ᱚᱱᱟ ᱠᱟᱴ ᱨᱮᱱᱟᱜ
ᱦᱚᱸ ᱦᱮᱸ
ᱠᱟᱴ ᱡᱩᱫᱤ ᱛᱟᱦᱮᱱᱟ ᱛᱟᱦᱚᱞᱮ ᱛᱚ
ᱨᱥ
ᱢᱟᱱᱮ ᱵᱟᱝ ᱚᱱᱠᱟ ᱵᱟᱝ ᱞᱟᱹᱟᱦᱩᱫᱚᱜᱼᱟ, ᱚᱱᱟ ᱪᱟᱣᱞᱮ ᱴᱟᱜ,
ᱠᱷ
ᱚᱱᱟ ᱦᱚᱛᱮᱛᱮ ᱚᱸᱰᱮ ᱫᱚ ᱢᱮᱲᱦᱮᱫ ᱵᱟᱹᱭᱥᱟᱹᱣᱟᱜ ᱟᱞᱮ᱾
ᱚ ᱦᱮᱸ ᱟ ᱛᱟᱯᱚᱨᱮ ᱞᱟᱹᱭᱫᱟᱹᱧ ᱚᱱᱟ ᱫᱚ ᱪᱮᱫ ᱞᱮᱠᱟ, ᱢᱟᱱᱮ ᱦᱚᱲ ᱫᱟᱨᱟᱭ ᱛᱮᱯᱮ ᱪᱟᱞᱟᱣᱟ ᱥᱮ, ᱡᱟᱦᱟᱱᱟᱜ ᱢᱮᱥᱤᱱ ᱠᱚ ᱡᱟᱦᱟᱸ ᱞᱮᱠᱟ ᱯᱮ ᱪᱟᱞᱟᱣ ᱠᱟᱜᱼᱟ ᱚᱱᱠᱟ ᱱᱟᱜ?
ᱵᱟᱝ ᱵᱟᱝ, ᱱᱚᱣᱟ ᱫᱚ ᱠᱳᱱᱳ ᱢᱮᱥᱤᱱ ᱨᱮᱱᱟᱜ ᱫᱚ ᱱᱚᱰᱮ ᱫᱚ ᱠᱳᱱᱳ ᱚ ᱤᱥᱤᱱ ᱨᱮᱱᱟᱜ ᱫᱚ ᱠᱳᱱᱳ ᱡᱳᱜᱟᱡᱳᱜ ᱜᱮ ᱵᱟᱱᱩᱜ-ᱟ᱾ ᱦᱚᱲ ᱛᱮᱜᱮ ᱢᱤᱫ ᱫᱷᱟᱨᱮ ᱞᱮᱵᱮᱫ ᱦᱩᱭᱩᱜ-ᱟ᱾
ᱦᱮᱸ᱾
ᱚᱱᱟ ᱰᱷᱤᱝᱠᱤ ᱟᱨ ᱟᱨ ᱡᱟᱦᱟᱸ ᱫᱷᱟᱨᱮ ᱚᱱᱟ ᱦᱚᱞᱚᱝ ᱛᱮᱜ ᱦᱩᱰᱩᱝ ᱚᱜ ᱠᱟᱱᱟ ᱚᱱᱟ ᱫᱷᱟᱨᱮ ᱫᱚ ᱟᱨ ᱢᱤᱫ ᱦᱚᱲᱮ ᱛᱟᱦᱮᱱᱟ, ᱩᱱᱤᱚᱱ ᱚᱱᱟ ᱪᱮᱜ ᱠᱚ ᱞᱟᱹᱭᱟ ᱟᱹᱰᱤᱧ ᱨᱤᱱ ᱴᱟᱺᱰᱤᱭ ᱥᱤ ᱠᱮᱜ ᱠᱚ ᱞᱟᱹᱭᱟ ᱢᱟᱱ ᱵᱟᱹᱧ ᱫᱤᱥᱟᱹ ᱫᱟᱲᱮᱜ ᱡᱟᱦᱟ ᱫᱚᱱ ᱦᱚᱞᱚᱝ ᱚᱱᱟ ᱪᱟᱣᱞᱮ ᱠᱚ ᱫᱚᱦᱚᱭ ᱫᱚ ᱟᱨ ᱠᱩᱴᱟᱹᱢᱚᱜ ᱫᱚ ᱦᱳᱭ ᱚᱸᱰᱮ, ᱟᱫᱚ ᱡᱚᱠᱷᱚᱱ ᱠᱩᱴᱟᱹᱢᱚᱜ-ᱟ ᱛᱚ ᱚᱸᱰᱮ ᱫᱚ ᱡᱩᱫᱤ ᱚᱱᱟ ᱵᱟᱢ ᱞᱟᱲᱟᱣ ᱵᱟᱲᱟᱣᱟᱜ-ᱟ, ᱛᱟᱦᱚᱞᱮ ᱚᱱᱟ ᱫᱚ ᱯᱩᱨᱟᱹ ᱵᱟᱹᱭᱥᱟᱜ-ᱟ ᱞᱟᱴᱷᱟᱜ-ᱟ᱾ ᱚᱱᱟ ᱦᱚᱛᱮᱛᱮ ᱚᱸᱰᱮ ᱢᱤᱜ ᱦᱚᱲᱮ ᱛᱟᱦᱮᱱᱟ ᱩᱱᱤ, ᱚᱸᱰᱮ ᱞᱟᱲᱟ ᱵᱟᱲᱟᱣᱟᱜ ᱟᱭ ᱟᱨ ᱡᱚ ᱦᱟᱱᱛᱮ ᱱᱟᱛᱮ ᱪᱟᱣᱞᱮ ᱠᱚ ᱟᱹᱪᱩᱨ ᱵᱟᱹᱪᱩᱨ ᱟᱜᱟᱭ᱾
ᱚ ᱢᱟᱱᱮ ᱚᱱᱟ ᱫᱚ ᱪᱮᱫ?
ᱵᱟᱜ ᱵᱟᱨ ᱦᱚᱲ ᱞᱟᱜᱟᱜ-ᱟ ᱟᱨᱠᱤ ᱱᱚᱣᱟ ᱛᱮ ᱦᱚᱞᱚᱝ ᱵᱮᱱᱟᱣ ᱠᱚᱨᱛᱮ ᱜᱮᱞᱮ᱾
ᱚ ᱚ ᱦᱮᱸ ᱛᱟᱨᱯᱚᱨ ᱪᱮᱜ ᱞᱮᱠᱟ ᱵᱟᱨ ᱦᱚᱲᱟᱜ ᱠᱟᱹᱢᱤ ᱫᱚ ᱪᱮᱜ ᱞᱮᱠᱟ ᱢᱤᱝ ᱦᱚᱲ ᱫᱚ ᱪᱮᱝ ᱵᱱᱤ ᱞᱟᱹᱭ ᱠᱮᱫᱟ ᱢᱟᱸᱰᱟ ᱞᱮᱠᱟ ᱟᱨ ᱟᱨ ᱢᱤᱜ ᱦᱚᱲ ᱫᱚ ᱪᱮᱫ ᱠᱚᱭ ᱠᱟᱹᱢᱤ ᱜᱮᱭᱟ ᱩᱱᱤ ᱫᱚ?
ᱦᱮᱸ ᱢᱤᱫ ᱦᱚᱲ ᱫᱚ ᱰᱷᱤᱝᱠᱤ ᱞᱮᱵᱮᱫᱟᱭ, ᱟᱨ ᱢᱤᱜ ᱦᱚᱲ ᱫᱚ ᱚᱱᱟ ᱛᱤᱞᱤᱭᱟᱜ-ᱟᱭ᱾ ᱦᱚᱞᱚᱝ ᱠᱚ ᱡᱟᱠᱮ ᱵᱚᱞᱮ ᱚᱱᱮ ᱞᱟᱲᱟ ᱵᱟᱲᱟᱣ ᱦᱮ ᱚᱸᱰᱮ ᱡᱟᱦᱟᱸᱴᱤᱱ ᱠᱩᱴᱟᱹᱢᱚᱜ ᱠᱟᱱᱟ᱾
ᱟᱪᱪᱷᱟ ᱚᱱᱟ ᱡᱟᱦᱟᱸ ᱞᱟᱲᱟ ᱵᱟᱲᱟᱜ ᱚᱱᱟ ᱫᱚ ᱪᱮᱜ ᱨᱮᱱᱟᱜ ᱡᱟᱦᱟᱸᱱᱟᱜ ᱤ ᱪᱮᱜᱠᱟᱭ ᱞᱟᱲᱟᱣᱟ ᱢᱟᱱᱮ ᱚᱱᱟ ᱫᱚ ᱜᱟᱹᱵᱩᱜ ᱨᱮ ᱛᱟᱦᱮᱱᱟ ᱥᱮ ᱢᱟᱱᱮ ᱯᱷᱟᱸᱠᱟ ᱨᱮᱜᱮ ᱯᱮ ᱫᱚᱦᱚᱭ ᱜᱮᱭᱟ ᱚᱱᱟ ᱜᱤ ᱪᱟᱣᱞᱮ ᱠᱚᱫᱚ᱾
ᱵᱟᱝ ᱵᱟᱝ ᱯᱷᱟᱸᱠᱟ ᱨᱮᱫᱚ ᱵᱟᱝ ᱯᱷᱟᱸᱠᱟ ᱨᱮ ᱫᱚᱦᱚ ᱞᱮᱠᱷᱟᱱ ᱛᱚ ᱩᱱᱤ ᱠᱩᱴᱟᱹᱢ ᱥᱚᱸᱜᱮ ᱮᱴᱟᱜ ᱥᱮᱜ ᱮ ᱯᱟᱹᱥᱤᱨᱚᱜ-ᱟ, ᱚᱱᱟ ᱦᱚᱛᱮᱛᱮ ᱚᱸᱰᱮ ᱫᱚ ᱢᱤᱫᱴᱮᱱ ᱜᱟᱰᱟ ᱦᱩᱭ ᱠᱟᱱᱟ ᱚᱸᱰᱮ ᱠᱷᱟᱸᱡᱩᱜ ᱦᱩᱭ ᱠᱟᱱᱟ᱾
ᱦᱮᱸ᱾
ᱟᱨ ᱚᱸᱰᱮ ᱚᱱᱠᱟᱱ ᱫᱟᱛᱨᱚᱢ ᱮᱢᱟᱱ ᱠᱚᱛᱮ ᱞᱟᱲᱟᱣᱟᱭ, ᱟᱨ ᱵᱟᱠᱷᱟᱱ ᱫᱚ ᱛᱤ ᱠᱚᱛᱮ ᱦᱚᱸ ᱜᱟᱱᱚᱜ-ᱟ ᱟᱫᱚ ᱛᱤ ᱠᱚᱛᱮ ᱫᱚ ᱠᱟᱹᱴᱤᱡ ᱠᱮᱴᱮᱡ ᱧᱚᱜ ᱜᱮᱭᱟ ᱥᱮ ᱚᱱᱟ ᱪᱟᱣᱞᱮ ᱠᱚ ᱠᱩᱴᱟᱹᱢ ᱠᱩᱴᱟᱹᱢ ᱛᱮ ᱢᱤᱫᱴᱷᱮᱱ ᱮᱸ ᱞᱟᱴᱷᱟ ᱢᱤᱫᱩᱜ-ᱟ ᱟᱨ ᱠᱮᱴᱮᱡᱚᱜ-ᱟ᱾ ᱚᱱᱟ ᱦᱚᱛᱮᱡ ᱛᱮ ᱚᱱᱠᱟ ᱫᱟᱛᱨᱚᱢ ᱟᱨ ᱵᱟᱠᱷᱟᱱ ᱚᱱᱠᱟᱱᱟᱜ ᱡᱟᱦᱟᱸᱱᱟᱜ ᱜᱮ ᱚᱱᱠᱟ ᱢᱮᱬᱦᱮᱜ ᱨᱮᱱᱟᱜ ᱡᱤᱱᱤᱥ ᱛᱮ ᱚᱸᱰᱮ ᱞᱟᱲᱟᱣ ᱵᱟᱲᱟᱜ-ᱟᱭ᱾
ᱚᱻ ᱟᱪᱪᱷᱟ ᱚᱱᱟ ᱠᱚ ᱦᱚᱞᱚᱝ ᱫᱚ ᱢᱟᱱᱮ ᱪᱮᱜ ᱞᱮᱠᱟ ᱜᱩᱸᱰᱟᱹᱜ-ᱟ? ᱢᱟᱱᱮ ᱟᱵᱚ ᱡᱮᱢᱚᱱ ᱱᱚᱜ-ᱚᱭ ᱢᱮᱥᱤᱱ ᱠᱚᱨᱮᱜ ᱱᱚᱣᱟ ᱠᱚᱨᱮᱜ ᱢᱟ ᱢᱚᱡᱽ ᱜᱮ ᱜᱩᱸᱰᱟᱹᱜ-ᱟ ᱢᱟᱱᱮ ᱯᱩᱞᱩᱞᱟᱹ ᱯᱩᱞᱩᱞᱟᱹ ᱜᱚᱫᱚᱜ-ᱟ ᱟᱫᱚ ᱚᱱᱟ ᱠᱚᱫᱚ ᱪᱮᱜ ᱞᱮᱠᱟ ᱢᱟᱱᱮ ᱠᱚᱴᱮᱡ ᱛᱮᱫᱚ ᱢᱟᱱᱮ ᱵᱷᱟᱜᱮ ᱴᱷᱤᱠ ᱜᱩᱸᱰᱟᱹᱜ-ᱟ ᱟᱨ ᱯᱤᱴᱷᱟᱹ ᱠᱚ ᱪᱮᱜ ᱞᱮᱠᱟ ᱵᱩᱡᱷᱟᱹᱜ-ᱟ ᱢᱟᱱᱮ ᱠᱮᱴᱮᱡ ᱧᱚᱜ ᱵᱟᱝ ᱵᱩᱡᱷᱟᱹᱜ-ᱟ ᱚᱱᱟ? ᱠᱚ ᱤᱭᱟᱹ ᱛᱮ ᱞᱟᱹᱦᱩᱫ ᱛᱮ᱾
ᱵᱟᱝ ᱵᱟᱝ ᱮᱠᱫᱚᱢ ᱟᱹᱰᱤ ᱯᱩᱨᱟᱹ ᱫᱚ ᱞᱩᱵᱩᱭ ᱞᱩᱵᱩᱭ ᱫᱚ ᱵᱟᱝ ᱜᱩᱸᱰᱟᱹᱜ-ᱟ᱾
ᱦᱮᱸ᱾
ᱢᱮᱱᱠᱷᱟᱱ ᱛᱟᱨ ᱢᱚᱡᱽᱫᱷᱮ ᱨᱮᱦᱚᱸ
ᱮᱸ ᱯᱤᱴᱷᱟᱹ ᱨᱮ ᱪᱤᱴ ᱮ ᱥᱟᱵᱟ᱾
ᱚ ᱢᱟᱱᱮ ᱱᱚᱣᱟ ᱢᱟᱱᱮ ᱤᱭᱟᱹ ᱦᱚᱞᱚᱝ ᱢᱟᱱᱮ ᱢᱮᱥᱤᱱ ᱦᱚᱞᱚᱝ ᱠᱷᱚᱱᱟᱜ ᱫᱚ ᱢᱟᱱᱮ ᱚᱱᱟ ᱦᱚᱞᱚᱝ ᱫᱚ ᱢᱟᱱᱮ ᱪᱤᱴ ᱧᱚᱜᱚᱜ-ᱟ ᱱᱚᱣᱟ ᱫᱚ ᱠᱟᱹᱴᱤᱡ ᱤᱭᱟᱹ ᱧᱚᱜ ᱰᱷᱮᱨ ᱜᱮ ᱜᱩᱸᱰᱟᱹᱜ-ᱟ ᱥᱮ ᱱᱚᱣᱟ ᱫᱚ᱾
ᱦᱮᱸ ᱢᱮᱥᱤᱱ ᱦᱚᱞᱚᱝ ᱫᱚ ᱫᱚᱢᱮ ᱜᱮ ᱯᱟᱛᱞᱟᱜ ᱟᱛᱚ ᱚᱱᱟ ᱦᱚᱛᱮᱡ ᱛᱮ ᱪᱤᱴ ᱫᱚᱢᱮ ᱵᱟᱭ ᱥᱟᱵᱟ ᱚᱱᱟ ᱯᱤᱴᱷᱟᱹ ᱡᱚᱠᱷᱚᱱᱮᱢ ᱯᱤᱴᱷᱟᱹᱭᱟ᱾ ᱚᱱᱟ ᱯᱤᱴᱷᱟᱹ ᱦᱚᱸ ᱡᱩᱫᱤ ᱢᱟᱨᱟᱝ ᱧᱚᱜ ᱮᱢ ᱯᱤᱴᱷᱟᱹᱭᱟ ᱛᱟᱦᱞᱮ ᱚᱱᱟ ᱡᱚᱠᱷᱚᱱ ᱯᱤᱴᱷᱟᱹ ᱯᱤᱴᱷᱟᱹ ᱥᱚᱢᱚᱭ ᱮᱢ ᱟᱹᱪᱩᱨᱟ ᱟᱹᱪᱩᱨ ᱦᱩᱭᱩᱜ-ᱟ ᱥᱮ ᱚᱱᱟ ᱟᱹᱪᱩᱨ ᱥᱚᱢᱚᱭ ᱚᱱᱟ ᱢᱮᱥᱤᱱ ᱛᱮ ᱞᱟᱹᱦᱩᱫ-ᱟᱜ ᱫᱚᱭ ᱠᱮᱪᱟᱜ ᱜᱚᱫᱚᱜ-ᱟ᱾
ᱚ ᱦᱚᱸ ᱛᱚ᱾ ᱛᱚ ᱚᱱᱟ ᱠᱚᱫᱚ ᱪᱮᱫᱠᱟ ᱢᱟᱱᱮ ᱚᱱᱟ ᱚᱱᱟ ᱨᱮᱱᱟᱜ ᱫᱚ ᱥᱤᱵᱤᱞᱟ ᱥᱮ ᱠᱟᱹᱴᱤᱡ ᱪᱮᱫᱠᱟ ᱢᱟᱱᱮ ᱱᱚᱣᱟ ᱢᱮᱥᱤᱱ ᱛᱮᱫᱚ ᱡᱳᱨ ᱜᱮ ᱥᱤᱵᱤᱞᱟ ᱛᱳ᱾ ᱚᱱᱟ ᱠᱚ ᱪᱮᱫ ᱞᱮᱠᱟ ᱛᱚᱵᱮ ᱛᱟᱦᱮᱸᱱᱟ?
ᱦᱮᱸ ᱱᱚᱣᱟ ᱟᱞᱮ ᱡᱟᱦᱟᱸ ᱰᱷᱤᱝᱠᱤ ᱛᱮ ᱦᱚᱞᱚᱝ ᱞᱮ ᱵᱮᱱᱟᱣ ᱮᱫᱟ ᱚᱱᱟ ᱨᱮᱱᱟᱜ ᱦᱚᱸ ᱟᱹᱰᱤ ᱥᱤᱵᱤᱞᱟ ᱟᱫᱚ ᱢᱮᱥᱤᱱ ᱨᱮᱱᱟᱜ ᱫᱚ ᱵᱟᱝ ᱡᱚᱢ ᱵᱟᱲᱟ ᱦᱩᱭ ᱟᱠᱟᱱᱟ ᱛᱚ ᱚᱱᱟ ᱦᱚᱛᱮᱡ ᱛᱮ ᱵᱟᱝ ᱤᱧ ᱵᱟᱲᱟᱭᱟ᱾
ᱚ ᱟᱨ ᱛᱟᱯᱚᱨᱮ ᱞᱟᱹᱭ ᱫᱟᱹᱞᱤᱧ ᱞᱟᱹᱭ ᱫᱟᱹᱞᱤᱧ ᱡᱮ ᱚᱱᱮ ᱰᱷᱤᱝᱠᱤ ᱛᱮ ᱡᱟᱦᱟᱸ ᱯᱮ ᱚᱱᱟ ᱡᱟᱦᱟᱸ ᱦᱩᱲᱩᱝ ᱪᱮᱫ ᱠᱟ ᱥᱚᱵᱚᱜ ᱥᱮ ᱦᱩᱲᱩᱝ ᱯᱮ ᱞᱟᱹᱭᱮᱫᱟ ᱚᱱᱟ ᱢᱟᱱᱮ ᱛᱤᱱᱟᱹᱜ ᱫᱤᱱ ᱛᱟᱦᱮᱱᱟ ᱪᱮᱫᱞᱮᱠᱟ ᱛᱟᱦᱮᱱᱟ ᱚᱱᱟ ᱦᱚᱞᱚᱝ ᱢᱤᱥᱤᱱ ᱨᱮᱱᱟᱜ ᱫᱚ ᱰᱷᱮᱨ ᱫᱤᱱ ᱜᱮ ᱛᱟᱸᱦᱮᱱᱟ ᱛᱚ। ᱢᱟᱱᱮ ᱦᱚᱞᱚᱝ ᱠᱟᱛᱮᱜ ᱵᱚᱱ ᱫᱚᱦᱚ ᱠᱟᱜ ᱜᱮᱭᱟ ᱥᱮ ᱟᱹᱰᱤ ᱦᱚᱲᱜᱮ ᱚᱱᱮ ᱚᱱᱠᱟ ᱛᱚᱵᱮ ᱛᱤᱱᱟᱹᱜ ᱫᱤᱱ ᱛᱟᱦᱮᱱ ᱜᱮᱭᱟ?
ᱦᱮᱸ ᱦᱚᱞᱚᱝ ᱫᱚ ᱚᱱᱠᱟ ᱛᱟᱸᱦᱮᱱ ᱜᱮᱭᱟ ᱯᱮ ᱢᱟᱥ ᱜᱟᱱ ᱫᱚ ᱴᱷᱤᱠ ᱴᱷᱟᱠ ᱜᱮ ᱛᱟᱦᱮᱱᱟ। ᱟᱨᱚ ᱡᱩᱫᱤ ᱥᱤᱛᱩᱝ ᱨᱮᱢ ᱛᱟᱥᱮ ᱤᱫᱤᱭᱟᱜᱼᱟ ᱛᱟᱦᱚᱞᱮ ᱛᱚ ᱟᱨᱚ ᱛᱟᱦᱮᱱ ᱜᱮᱭᱟ ᱟᱫᱚ ᱠᱷᱟᱱ ᱫᱚ ᱡᱩᱫᱤ ᱚᱱᱠᱟ ᱱᱮᱛᱟᱨ ᱫᱤᱱ ᱢᱟ ᱡᱟᱹᱯᱩᱫ ᱵᱟᱲᱟᱭᱮᱫᱟᱭ ᱛᱟᱦᱚᱞᱮ ᱚᱱᱠᱟ ᱵᱚᱥᱛᱟ ᱨᱮ ᱡᱩᱫᱤᱢ ᱫᱚᱦᱚ ᱠᱟᱜᱼᱟ ᱟᱫᱚ ᱚᱸᱰᱮ ᱡᱟᱱᱰᱤ ᱮᱢᱟᱱᱟᱠᱚ ᱥᱟᱶᱛᱮ ᱜᱩᱢᱟᱹᱜᱼᱟ।
ᱦᱮᱸ ᱦᱮᱸ ᱚᱱᱟ ᱫᱚ ᱜᱟᱱᱚᱜᱼᱟ ᱟᱨ ᱟᱯᱮ ᱚᱱᱛᱮ ᱫᱚ ᱢᱟᱱᱮ ᱥᱟᱠᱟᱢ ᱠᱚᱫᱚ ᱡᱟᱦᱟᱸ ᱢᱟᱱᱮ ᱧᱟᱢ ᱜᱮᱭᱟ ᱯᱮ। ᱫᱚ ᱦᱮᱸ ᱥᱮ ᱵᱟᱝ ᱥᱟᱨᱡᱚᱢ ᱥᱟᱠᱟᱢ ᱠᱚᱨᱮ ᱯᱮ ᱯᱤᱴᱷᱟᱹᱭ ᱜᱮᱭᱟ ᱥᱮ ᱢᱟᱱᱮ ᱮᱴᱟᱜ-ᱟᱜ?
ᱥᱟᱨᱡᱚᱢ ᱥᱟᱠᱟᱢ ᱜᱮ ᱥᱟᱨᱡᱚᱢ ᱥᱟᱠᱟᱢ ᱥᱩᱨ ᱨᱮ ᱟᱹᱰᱤ ᱢᱟᱨᱟᱝ ᱥᱟᱨᱡᱚᱢ ᱵᱤᱨ ᱦᱮᱱᱟᱜ ᱛᱟᱞᱮᱭᱟ।
ᱦᱮᱸ।
ᱟᱫᱚ ᱚᱸᱰᱮ ᱠᱷᱚᱱᱟᱜ ᱜᱮ ᱡᱚᱠᱷᱚᱱ ᱯᱤᱴᱷᱟᱥᱟᱱᱟ ᱞᱮᱭᱟ ᱛᱚᱠᱷᱚᱱ ᱞᱮ ᱪᱟᱞᱟᱣ ᱜᱚᱫᱚᱜᱼᱟ। ᱥᱟᱠᱟᱢ ᱠᱚᱞᱮ ᱦᱮᱴᱮᱡᱟ।
ᱦᱩᱸ।
ᱟᱨᱞᱮ ᱯᱤᱴᱷᱟᱹᱭᱟ।
ᱚ ᱟᱞᱮ ᱱᱚᱛᱮ ᱫᱚ ᱪᱮᱫ ᱞᱮ ᱞᱟᱹᱭᱟ ᱡᱮ ᱟᱞᱮ ᱱᱚᱛᱮ ᱫᱚ ᱦᱟᱱᱮ ᱢᱟᱡᱷᱮ ᱢᱟᱡᱷᱮ ᱫᱚ ᱠᱤᱨᱤᱧ ᱟᱹᱜᱩ ᱦᱚᱸ ᱟᱨ ᱚᱠᱟ ᱥᱚᱢᱚᱭ ᱫᱚ ᱢᱟᱱᱮ ᱥᱩᱱᱩᱢ ᱠᱚ ᱮᱢ ᱠᱟᱛᱮᱜ ᱚᱱᱟ ᱛᱟᱣᱟ ᱨᱮᱦᱚᱸ ᱜᱟᱱᱚᱜᱼᱟ ᱟᱨ ᱱᱚᱛᱮ ᱮᱱᱮ ᱪᱮᱫ ᱜᱩᱜᱩ ᱥᱮ ᱪᱮᱫ ᱚᱱᱠᱟ ᱢᱤᱫᱴᱟᱝ ᱥᱟ ᱥᱟᱠᱟᱢ ᱢᱮᱱᱟᱜᱼᱟ ᱢᱟᱨᱟᱝ ᱢᱟᱨᱟᱝ ᱚᱱᱟ ᱠᱚᱨᱮ ᱦᱚᱸᱞᱮ ᱯᱤᱴᱷᱟᱹ ᱵᱟᱲᱟᱭ ᱜᱮᱭᱟ ᱚᱱᱟ ᱦᱚᱸᱥᱤᱵᱤᱞ ᱜᱮᱭᱟ। ᱟᱫᱚᱜ ᱫᱚᱢᱮ ᱮᱠᱴᱟ ᱫᱚ ᱥᱟᱨᱡᱚᱢ ᱨᱮᱱᱟᱜ ᱫᱚ ᱵᱟᱝ ᱡᱚᱢ ᱵᱟᱲᱟ ᱦᱩᱭ ᱠᱟᱱᱟ ᱞᱟᱹᱭᱟᱠᱚ ᱥᱮᱪᱮᱫ ᱫᱚᱢᱮ ᱥᱤᱵᱤᱞᱟ ᱥᱟᱨᱡᱚᱢ ᱥᱟᱠᱟᱢ ᱨᱮᱫᱚ।
ᱦᱮᱸ ᱥᱟᱨᱡᱚᱢ ᱥᱟᱠᱟᱢ ᱛᱮᱢᱟ ᱩᱸᱜ ᱟᱹᱰᱤ ᱵᱷᱟᱞᱤ ᱜᱮ ᱥᱤᱵᱤᱞᱟ। ᱡᱩᱫᱤ ᱥᱟᱨᱡᱚᱢ ᱥᱟᱠᱟᱢ ᱰᱚᱵᱚᱞ ᱰᱚᱵᱚᱞ ᱡᱩᱫᱤ ᱯᱟᱛᱲᱟᱢ ᱵᱮᱱᱟᱣ ᱠᱟᱜᱼᱟ
ᱦᱩᱸ᱾
ᱛᱟᱦᱚᱞᱮ ᱟᱫᱚ ᱵᱷᱤᱛᱤᱨ ᱨᱮ ᱚᱱᱟ ᱫᱚ ᱵᱟᱝ ᱨᱚᱸᱜᱚᱜᱼᱟ ᱚᱱᱟ ᱯᱤᱴᱷᱟᱹ ᱛᱮᱫ ᱫᱚ। ᱟ ᱯᱩᱨᱟᱹ ᱵᱷᱟᱞᱮ ᱜᱮ ᱤᱥᱤᱱᱚᱜᱼᱟ। ᱟᱨ ᱟᱯᱮ ᱫᱚ ᱱᱚᱸᱜᱼᱚᱭ ᱡᱮ ᱯᱷᱟᱸᱠᱟ ᱨᱮᱯᱮ ᱤᱥᱤᱱ ᱫᱟ ᱢᱟᱱᱮ ᱥᱟᱠᱟᱢ ᱛᱟᱠᱟᱢ ᱵᱟᱯᱮ ᱮᱢᱟᱜ ᱠᱟᱱᱟ ᱛᱟᱦᱚᱞᱮ ᱚᱱᱟ ᱫᱚ ᱯᱤᱴᱷᱟᱹ ᱫᱚ ᱵᱟᱝ ᱨᱚᱸᱜᱚᱜ ᱛᱟᱯᱮᱭᱟ?
ᱨᱚᱝᱜᱚ ᱫᱚ ᱪᱮᱫ ᱞᱮᱠᱟ ᱞᱮ ᱞᱟᱹᱭᱟ ᱟᱫᱚ ᱚᱱᱟᱜᱮ ᱡᱚᱢ ᱵᱟᱲᱟ ᱦᱩᱭᱩ ᱠᱟᱱᱟ, ᱟᱫᱚ ᱫᱚᱢᱮ ᱮᱠᱴᱟ ᱫᱚ ᱤᱭᱟᱹ ᱨᱮᱫᱚ ᱯᱤᱴᱷᱟ ᱫᱚ ᱵᱟᱝ ᱡᱚᱢ ᱵᱟᱲᱟ ᱦᱩᱭ ᱠᱟᱱᱟ। ᱛᱚ ᱚᱱᱟ ᱦᱚᱸ ᱴᱷᱤᱠ ᱜᱮᱞᱮ ᱵᱩᱡᱟ ᱢᱟᱱᱮ ᱴᱷᱤᱠ ᱜᱮᱭᱟ ᱚᱱᱟ ᱦᱚᱸ ᱟᱨ ᱯᱟᱛᱲᱟ ᱞᱮᱠᱷᱟᱱ ᱦᱚᱸ ᱟᱯᱮ ᱡᱟᱦᱟᱸ ᱚᱱᱟᱢ ᱞᱟᱹᱭ ᱠᱮᱫ ᱡᱮ ᱰᱚᱵᱚᱞ ᱰᱚᱵᱚᱞ ᱟᱞᱮ ᱱᱚᱛᱮ ᱫᱚ ᱚᱱᱠᱟ ᱫᱚ ᱵᱟᱝ ᱟᱞᱮ ᱫᱚ ᱪᱟᱨ ᱠᱩᱱ ᱛᱤᱱᱟᱹᱜ ᱯᱩᱱᱭᱟ ᱵᱩᱫᱷᱚᱭ ᱥᱟᱠᱟᱢ ᱛᱟᱦᱮᱸᱱᱟ ᱯᱟᱛᱲᱟ ᱢᱟᱱᱮ ᱚᱱᱟ ᱥᱟᱨᱡᱚᱢ ᱥᱟᱠᱟᱢ ᱚᱱᱠᱟ ᱠᱟᱛᱮᱜ ᱟᱞᱮ ᱫᱚᱞᱮ ᱯᱤᱴᱷᱟᱭ ᱜᱮᱭᱟ ᱢᱟᱱᱮ ᱰᱚᱵᱚᱞ ᱫᱚ ᱵᱟᱞᱮ ᱰᱚᱵᱚᱞ ᱜᱮᱭᱟ। ᱚᱱᱟ ᱰᱚᱵᱚᱞᱟᱜ ᱠᱷᱟᱱ ᱫᱚ ᱪᱮᱫ ᱞᱮᱠᱟ ᱤᱥᱤᱱ ᱧᱚᱜᱚᱜᱼᱟ ᱥᱮ ᱪᱮᱫ ᱞᱮᱠᱟ?
ᱦᱮᱸᱰᱚᱵᱚᱞᱟᱜ ᱠᱷᱟᱱ ᱫᱚ ᱮᱸᱜ ᱯᱤᱴᱷᱟ ᱨᱮ ᱚᱱᱠᱟ ᱨᱚᱝᱜᱚ ᱨᱚᱝᱜᱚ ᱵᱷᱟᱵ ᱴᱟᱜ ᱵᱟᱝ ᱦᱤᱡᱩᱜ-ᱟ।
ᱚ ᱦᱮᱸ ᱱᱚᱣᱟ ᱫᱚ ᱠᱟᱴᱤᱡ ᱨᱚᱝᱜᱚ ᱧᱚᱜᱚ-ᱟ ᱱᱚᱣᱟ ᱫᱚ ᱟᱨ ᱨᱚᱸᱝᱜᱚ ᱞᱮᱱᱠᱷᱟᱱ ᱢᱟᱱᱮ ᱠᱮᱴᱮᱡᱚᱜᱼᱟ ᱞᱚᱞᱚ ᱞᱚᱞᱚ ᱡᱚᱢ ᱫᱚ ᱴᱷᱤᱠ ᱜᱮᱭᱟ। ᱟᱨ ᱫᱚᱥᱟᱨ ᱦᱤᱞᱳᱜ ᱥᱟᱨᱮᱡᱚᱜ ᱜᱮᱭᱟ ᱩᱱ ᱥᱚᱢᱳᱡ ᱫᱚ ᱢᱟᱱᱮ ᱵᱚᱭᱚᱥᱠᱚ ᱯᱚᱠᱠᱷᱤ ᱫᱚ ᱦᱟᱸᱜ ᱛᱚᱜᱚᱡ ᱫᱚ ᱵᱟᱝ ᱜᱟᱱᱚᱜᱼᱟ ᱟᱨ ᱠᱮᱴᱮᱡ ᱦᱚᱸ ᱠᱮᱴᱮᱡᱚᱜ ᱜᱮᱭᱟ ᱟᱨ ᱡᱤᱞ ᱠᱚ ᱛᱚᱵᱮ ᱪᱮᱫ ᱡᱤᱞ ᱠᱚᱯᱮ ᱯᱤᱴᱷᱟᱹᱭ ᱜᱮᱭᱟ?
ᱟᱞᱮ ᱫᱚ ᱡᱤᱞ ᱠᱚᱫᱚ ᱚᱱᱠᱟ ᱯᱚᱨᱚᱵᱽ ᱯᱟᱹᱞᱤ ᱠᱚᱨᱮ ᱟᱛᱩ ᱠᱚᱨᱮ ᱠᱚ ᱜᱚᱡ ᱵᱟᱲᱟ ᱠᱚᱣᱟ ᱥᱩᱠᱨᱤ ᱠᱚ᱾
ᱦᱮᱸ᱾
ᱟᱨ ᱥᱟᱶᱛᱮ ᱩᱱᱠᱟ ᱰᱟᱝᱨᱤ ᱡᱤᱞ ᱠᱚᱦᱚᱸᱞᱮ ᱯᱤᱴᱷᱟᱹ ᱵᱟᱲᱟᱭ ᱜᱮᱭᱟ᱾
ᱟᱞᱮ ᱱᱚᱛᱮ ᱢᱟ ᱵᱮᱥᱤ ᱫᱚ ᱪᱟᱹᱞᱩ ᱢᱮᱱᱟᱜᱼᱟ ᱩᱱᱠᱩ ᱫᱤᱥᱤ ᱠᱚ ᱠᱟᱹᱴᱤᱡ ᱟᱨ ᱮᱸ ᱥᱩᱠᱨᱤ ᱡᱤᱞ ᱫᱚ ᱦᱮᱸ ᱧᱟᱢᱚᱜ ᱠᱟᱱ ᱜᱮᱭᱟ, ᱟᱨ ᱱᱚᱸᱜᱼᱚᱭ ᱠᱟᱱᱴᱷᱟᱲ ᱟᱸᱵᱟᱵᱚᱛᱤ ᱨᱮᱫᱚ ᱢᱟᱱᱮ ᱠᱟᱱᱴᱷᱟᱲ ᱫᱚ ᱢᱤᱫᱴᱮᱱ ᱵᱟᱨᱭᱟᱞᱮ ᱯᱤᱴᱷᱟᱹᱭ ᱜᱮᱭᱟ ᱯᱤᱴᱷᱟᱹ ᱰᱩᱸᱵᱩᱜ ᱟᱨ ᱚᱱᱮ ᱯᱳᱠᱳᱲᱤ ᱠᱚᱫᱚ ᱰᱷᱮᱨ ᱜᱮ ᱢᱟᱱᱮ ᱞᱩᱪᱤ ᱞᱮᱠᱟ ᱚᱱᱟ ᱥᱩᱱᱩᱢ ᱨᱮ ᱪᱷᱟᱠᱟᱣ ᱠᱟᱛᱮᱫ ᱡᱟᱦᱟᱸ ᱵᱚᱱ ᱟᱲᱟᱜᱽ ᱫᱚ ᱚᱱᱮ ᱚᱱᱠᱟᱱᱟᱜ ᱯᱤᱴᱷᱟᱹ ᱠᱚᱫᱚ ᱱᱚᱛᱮ ᱫᱚ ᱡᱟᱹᱥᱛᱤ ᱜᱮᱠᱚ ᱡᱩᱛᱟ ᱚᱱᱮ ᱯᱟᱛᱲᱟ ᱯᱤᱴᱷᱟᱹ ᱫᱚ ᱩᱱᱟᱹᱜ ᱫᱚ ᱠᱷᱩᱵ ᱠᱚᱢ᱾
ᱚ ᱟᱪᱪᱷᱟ ᱟᱪᱪᱷᱟ ᱛᱟᱦᱚᱞᱮ ᱚᱱᱟ ᱠᱟᱱᱛᱷᱟᱲ ᱠᱚᱦᱚᱸ ᱯᱮ ᱯᱤᱴᱷᱟᱹ ᱵᱟᱲᱟᱭ ᱜᱮᱭᱟ ᱟᱯᱮ ᱫᱚ?
ᱦᱮᱸ ᱢᱟᱱᱮ ᱪᱟᱥᱟᱜ ᱫᱚ ᱵᱟᱱᱩᱜᱼᱟ ᱟᱫᱚ ᱠᱤᱨᱤᱧ ᱛᱮ ᱟᱫᱚ ᱧᱟᱢ ᱞᱮᱱᱠᱷᱟᱱ ᱚᱱᱟᱜᱮ ᱟᱫᱚ ᱡᱚᱢ ᱫᱚ ᱵᱩᱡᱷᱟᱹᱣᱟ ᱠᱷᱟᱹᱞᱤ ᱠᱷᱟᱹᱞᱤ ᱦᱚᱸ ᱟᱫᱚ ᱵᱟᱝ ᱦᱩᱭᱩᱜ ᱟᱛᱚ ᱩᱱᱟᱹᱜ ᱦᱚᱸ᱾ ᱡᱮ ᱡᱚᱢᱟᱢ ᱯᱤᱴᱷᱟᱹᱭᱟᱢ ᱢᱟᱱᱮ ᱵᱟᱝ ᱠᱩᱲᱟᱹᱜ-ᱟ ᱩᱱᱟᱹᱜ ᱜᱟᱱ ᱫᱚ᱾ ᱟᱨ ᱱᱚᱛᱮ ᱫᱟᱢ ᱠᱚᱦᱚᱸ ᱰᱟᱹᱨ ᱜᱮᱭᱟ ᱢᱤᱫᱴᱮᱱ ᱢᱤᱫᱴᱮᱱ ᱠᱟᱱᱟᱱᱴᱷᱟᱲ ᱜᱮ ᱵᱩᱫᱟᱹᱭ ᱢᱤᱫᱴᱮᱱ ᱯᱤᱥ ᱜᱮ ᱚᱱᱠᱟ ᱠᱟᱹᱴᱤᱡ ᱧᱚᱜᱟᱜ ᱠᱷᱟᱱ ᱫᱚ ᱥᱚᱭ ᱴᱟᱠᱟ ᱠᱚ ᱤᱫᱤᱭᱟ ᱟᱨ ᱵᱚᱲᱚ ᱧᱚᱜᱟᱜ ᱠᱷᱟᱱ ᱫᱚ ᱛᱤᱱᱥᱚ ᱪᱟᱨᱥᱚ ᱴᱟᱠᱚ ᱠᱚ ᱞᱟᱹᱭᱟ ᱟᱫᱚ ᱩᱱᱟᱹᱜ ᱛᱚ
ᱟᱪᱪᱷᱟ᱾ ᱟᱞᱮᱥᱮᱫ ᱫᱚ ᱠᱟᱱᱴᱷᱟᱲ ᱠᱚᱫᱚ ᱚᱱᱠᱟ ᱯᱤᱴᱷᱟᱹ ᱫᱚ ᱫᱚᱢᱮ ᱫᱚ ᱵᱟᱝᱠᱚ ᱯᱤᱴᱷᱟᱹ ᱵᱟᱲᱟᱭ ᱜᱮᱭᱟ ᱡᱤᱞ ᱠᱚᱜᱮ ᱫᱚᱢᱮ ᱞᱮ ᱯᱤᱴᱷᱟᱹ ᱵᱟᱲᱟᱭ